ᱡᱚᱦᱟᱨ ᱜᱮ ᱦᱮᱞᱳ
ᱦᱮᱞᱳ ᱨᱚᱲ ᱵᱟᱝ ᱟᱸᱡᱚᱢᱚᱜ ᱠᱟᱱᱟ ᱾
ᱦᱟ. ᱞᱚ ᱡᱚᱦᱟᱨ ᱜᱮ᱾
ᱦᱮᱸ ᱡᱚᱦᱟᱨ ᱜᱮ ᱾
ᱪᱮᱫ ᱠᱚ ᱪᱤᱠᱟᱹ ᱫᱟᱵᱤᱱ ᱱᱤᱛᱚᱜ ᱫᱚ?
ᱪᱮᱫ ᱦᱚ ᱵᱟᱝ ᱚᱲᱟᱜ ᱠᱚᱨᱮ ᱜᱮ
ᱚ ᱟᱹᱞᱤᱧ ᱦᱚᱸ ᱚᱲᱟᱜ ᱠᱚᱨᱮ ᱜᱮ
ᱦᱩᱸ ᱱᱟᱯᱟᱭ ᱵᱟᱲᱟ ᱜᱮᱛᱚ
ᱦᱮᱸ ᱱᱟᱯᱟᱭ ᱵᱟᱲᱟ ᱜᱮ
ᱟᱪᱪᱷᱟ ᱟᱪᱪᱷᱟ ᱫᱟᱜ ᱡᱟᱨᱤ ᱠᱚ ᱚᱠᱟ ᱞᱮᱠᱟ ᱟᱯᱮ ᱥᱮᱫ
ᱟᱹᱰᱤ ᱵᱷᱟᱹᱞᱤ ᱜᱮ ᱫᱟᱜ ᱫᱚᱭ ᱫᱟᱜ ᱫᱟᱭ ᱟᱫᱚ ᱦᱚᱲᱟᱜ ᱯᱷᱚᱥᱚᱞ ᱠᱚ ᱱᱚᱥᱴᱚᱜ ᱠᱟᱱᱟ ᱥᱮ ᱪᱮᱫ ᱠᱚ ᱥᱟᱰᱮ ᱦᱟᱪᱚ ᱫᱟᱵᱤᱱ ᱟᱞᱚ ᱥᱟᱰᱮ ᱦᱚᱪᱚᱭᱟᱵᱤᱱ ᱞᱟᱹᱭ ᱫᱟᱞᱤᱧ ᱡᱮ ᱟᱞᱚ ᱥᱟᱲᱮ ᱦᱚᱪᱚᱭ ᱟᱵᱤᱱ ᱚᱱᱟ ᱠᱚ
ᱪᱮᱫ ᱪᱮᱫ ᱵᱤᱱ ᱞᱟᱹᱭ ᱠᱮᱫᱮᱜ-ᱟ
ᱞᱟᱹᱭ ᱫᱟᱞᱤᱧ ᱡᱮ ᱚᱱᱟ ᱟᱞᱚ ᱥᱟᱲᱮ ᱦᱚᱪᱚᱭ ᱟᱵᱤᱱ ᱚᱱᱟ ᱠᱚ
ᱥᱟᱲᱮᱭᱟ ᱵᱟᱹᱞᱤᱧ ᱪᱤᱠᱟᱹ ᱫᱟᱲᱮᱭᱟᱜ ᱠᱟᱱᱟ
ᱚ ᱪᱟᱨᱟ ᱠᱚ ᱜᱤᱲᱤ ᱠᱮᱫᱟ ᱵᱤᱱ
ᱦᱳᱭ ᱜᱤᱲᱤ ᱦᱳᱭ ᱠᱟᱱᱟ ᱦᱟᱨᱟᱜ ᱠᱟᱱᱟ ᱟᱞᱮ ᱫᱚ ᱨᱚᱦᱚᱭ ᱞᱟᱹᱜᱤᱫ ᱞᱮ ᱜᱟᱯᱟ ᱢᱮᱭᱟᱝ ᱠᱷᱚᱱᱟᱜ ᱜᱮ
ᱚ
ᱦᱩ ᱟᱯᱮ ᱫᱚ ᱯᱟᱥᱮᱡ ᱞᱟᱹᱭ ᱠᱮᱫᱟᱢ ᱪᱟᱨᱟ ᱠᱚ ᱱᱚᱥᱴᱚᱜ ᱠᱟᱱᱟ ᱚᱱᱟ ᱫᱚ ᱪᱮᱫ ᱠᱷᱟᱹᱛᱤᱨ ᱫᱟᱜ ᱫᱟᱜ ᱡᱟᱹᱥᱛᱤ ᱠᱷᱟᱹᱛᱤᱨ ᱛᱮ ᱥᱮ ᱪᱮᱫ ᱞᱮᱠᱟ
ᱫᱟᱜ ᱠᱷᱟᱹᱛᱤᱨ ᱛᱮ ᱪᱟᱨᱟ ᱠᱚ ᱱᱚᱥᱴᱚᱜ ᱠᱟᱱ ᱛᱟᱞᱮᱭᱟ
ᱚ ᱦᱟᱨᱟ ᱫᱚ ᱵᱟᱝ ᱦᱟᱨᱟ ᱟᱠᱟᱱᱟ ᱥᱮ ᱵᱟᱝ ᱦᱟᱨᱟᱜ ᱠᱟᱱᱟ
ᱦᱟᱨᱟ ᱫᱚ ᱟᱹᱣᱨᱤ ᱦᱟᱨᱟᱜᱼᱟ ᱚᱱᱟ ᱫᱚ ᱫᱟᱜ ᱫᱟᱭ ᱥᱮ ᱟᱹᱰᱤ ᱡᱳᱨ ᱜᱷᱚᱱᱚ ᱜᱷᱚᱱᱚ ᱟᱫᱚ
ᱚ
ᱚᱲᱟᱜ ᱨᱮ ᱵᱮᱥ ᱜᱮᱭᱟ ᱠᱚᱛᱚ ᱡᱚᱛᱚ ᱦᱚᱲ
ᱪᱮᱫ ᱞᱮᱠᱟ
ᱫᱚ ᱚᱲᱟᱜ ᱨᱮ ᱡᱷᱚᱛᱚ ᱦᱚᱲ ᱵᱮᱥ ᱜᱮᱭᱟ ᱠᱚᱛᱚ
ᱦᱚᱸ ᱵᱮᱥ ᱵᱟᱲᱟ ᱫᱚ ᱵᱮᱥ ᱵᱟᱲᱟᱜ ᱜᱮ ᱚᱲᱟᱜ ᱠᱚᱨᱮ ᱫᱚ
ᱚ ᱚᱲᱟᱜ ᱨᱮ ᱚᱠᱚᱭ ᱠᱚ ᱢᱮᱱᱟᱜ ᱠᱚᱣᱟ
ᱦᱮᱱᱟᱜ ᱠᱚᱣᱟ ᱢᱟ ᱵᱟᱵᱟ ᱛᱟᱨᱯᱚᱨᱮ ᱵᱚᱭᱦᱟ ᱠᱚ ᱦᱮᱱᱟᱜ ᱠᱚᱣᱟ
ᱦᱚᱸ ᱟᱯᱮ ᱥᱮ ᱮᱢᱱᱤ ᱫᱟᱨᱮ ᱯᱟᱞᱟ ᱠᱚ ᱪᱮᱫ ᱫᱟᱨᱮ ᱯᱟᱞᱟ ᱠᱚ ᱢᱮᱱᱟᱜᱼᱟ
ᱚᱞᱮᱥᱮᱫ ᱫᱚ ᱫᱟᱨᱮ ᱯᱟᱞᱦᱟ ᱫᱚ ᱵᱚᱞᱛᱮ ᱜᱮᱞᱮ ᱱᱚᱛᱮ ᱵᱤᱨ ᱢᱮᱱᱟᱜ ᱛᱚ ᱟᱫᱚ ᱟᱹᱰᱤ ᱨᱚᱠᱚᱢᱟᱜ ᱫᱟᱨᱮ ᱯᱟᱞᱟ ᱫᱚ ᱢᱮᱱᱟᱜᱼᱟ
ᱚ
ᱟᱯᱮ ᱥᱮᱫ ᱫᱚ ᱛᱟᱦᱚᱞᱮ ᱪᱮᱫᱞᱮᱠᱟ ᱵᱤᱨ ᱫᱤᱥᱚᱢ ᱥᱮ ᱱᱚᱝᱠᱟ ᱵᱤᱨ ᱠᱚᱫᱚ ᱵᱟᱹᱱᱩᱜᱼᱟ
ᱵᱤᱨ ᱫᱤᱥᱚᱢ ᱫᱚ ᱵᱟᱝ ᱠᱟᱱᱟᱞᱮ ᱟᱞᱮ ᱫᱚ
ᱟᱪᱪᱷᱟ ᱟᱪᱪᱷᱟ ᱛᱟᱦᱞᱮ ᱪᱮᱫ ᱞᱮᱠᱟ ᱟᱯᱮᱥᱮᱫ ᱫᱚ
ᱟᱛᱳ ᱟᱛᱳ ᱛᱟᱞᱟᱨᱮ ᱚᱲᱟᱜ ᱛᱟᱞᱮᱭᱟ ᱟᱨ ᱵᱤᱨ ᱫᱚ ᱠᱟᱹᱴᱤᱡ ᱥᱟ. ᱜᱤᱧ ᱜᱮᱛᱟᱞᱮᱭᱟ ᱛᱟᱣ ᱪᱟᱞᱟᱜ ᱜᱮᱭᱟᱞᱮ ᱥᱟᱦᱟᱱ ᱟᱹᱜᱩ ᱠᱚ
ᱟᱪᱪᱷᱟ ᱟᱫᱚ ᱟᱨ ᱱᱚᱝᱠᱟ ᱥᱟᱠᱨᱟᱛ ᱠᱚᱨᱮ ᱫᱚ ᱛᱟᱦᱞᱮ ᱪᱮᱫ ᱨᱮᱯᱮ ᱯᱤᱴᱷᱟᱹᱭ ᱯᱤᱴᱷᱟᱹᱭ ᱜᱮᱭᱟ ᱯᱮ ᱟᱨᱠᱤ ᱥᱟᱠᱟᱢ ᱨᱮ ᱥᱮ ᱮᱢᱱᱤ ᱯᱤᱴᱷᱟᱹ ᱜᱳᱲ ᱯᱤᱴᱷᱟ.
ᱚ ᱟᱞᱮ ᱫᱚ ᱥᱟᱠᱟᱢ ᱨᱮᱜᱮ ᱯᱤᱴᱷᱟᱹᱭ ᱟᱞᱮ ᱥᱟᱠᱟᱢ ᱨᱮᱜᱮ ᱯᱤᱴᱟᱹᱭᱟᱞᱮ ᱟᱞᱮ ᱫᱚ ᱥᱟᱨᱡᱚᱢ ᱥᱟᱠᱟᱢ ᱨᱮ
ᱟᱪᱪᱷᱟ ᱡᱤᱞ ᱯᱤᱴᱷᱟᱹ ᱛᱚ
ᱩᱸ ᱦᱩᱸ
ᱟᱪᱪᱷᱟ
ᱡᱥᱞ ᱵᱚᱞᱛᱮ ᱥᱩᱠᱨᱤ ᱡᱤᱞ ᱡᱮᱢᱚᱱ ᱥᱤᱢ ᱡᱤᱞ ᱡᱮᱢᱚᱱ
ᱦᱩᱸ ᱦᱩᱸ ᱟᱪᱪᱷᱟ ᱛᱟᱞᱦᱮ ᱱᱮᱛᱟᱨ ᱢᱟ ᱫᱟᱜ ᱫᱤᱱ ᱦᱩᱭᱩᱜ ᱠᱟᱱᱟ ᱥᱮ ᱟᱫᱚ ᱱᱚᱝᱠᱟ ᱤᱭᱟᱹ ᱢᱟᱱᱮ ᱵᱟᱯᱞᱟ ᱠᱚ ᱵᱟᱝ ᱦᱩᱭᱩᱜ ᱠᱟᱱᱟ ᱟᱯᱮ ᱥᱮᱫ
ᱦᱩᱭᱩᱜ ᱠᱟᱱᱟ ᱵᱟᱯᱞᱟ ᱠᱚᱫᱚ
ᱟᱪᱪᱷᱟ ᱛᱟᱞᱦᱮ ᱪᱮᱞᱮ ᱫᱟᱜ ᱫᱟᱭᱛᱚ ᱟᱫᱚ ᱪᱮᱫ ᱞᱮᱠᱟ ᱵᱷᱟᱵ ᱛᱮ ᱦᱩᱭᱩᱜ ᱠᱟᱱᱟ
ᱦᱩᱸ
ᱚ
ᱪᱮᱫ ᱞᱮᱠᱟ ᱵᱷᱟᱵ ᱛᱮ ᱢᱟᱱᱮ ᱟᱯᱮ ᱥᱮᱫ ᱫᱚ ᱪᱮᱫ ᱞᱮᱠᱟ ᱠᱚ ᱵᱟᱯᱞᱟᱜᱼᱟ ᱠᱟᱹᱴᱤᱡ ᱞᱟᱹᱭ ᱞᱮᱠᱷᱟᱱᱮᱢ ᱵᱷᱟᱜᱮ ᱠᱚᱜᱼᱟ
ᱟᱞᱥᱮᱛ ᱵᱟᱯᱞᱟ ᱵᱚᱞᱛᱮ ᱵᱟᱯᱞᱟ ᱫᱚ ᱵᱟᱯᱞᱟ ᱪᱮᱫᱞᱠᱟ ᱵᱟᱯᱞᱟ ᱦᱩᱭᱩᱜᱼᱟ ᱚᱱᱠᱟ ᱜᱮ ᱦᱩᱭᱩᱜ ᱛᱟᱞᱮᱭᱟ ᱟᱞᱮ ᱥᱮᱫ ᱫᱚ ᱡᱟ ᱢᱟᱱᱮ ᱡᱟᱦᱟᱸ ᱥᱮᱫ ᱡᱟᱦᱟᱸ ᱞᱮᱠᱟ ᱚᱱᱠᱟ ᱛᱚ ᱢᱮᱱ ᱵᱟᱝ ᱜᱟᱱᱚᱜᱼᱟ
ᱚ ᱟᱫᱚ ᱯᱟᱥᱮ ᱟᱯᱟᱥᱮᱡ ᱟᱞᱟᱫᱟ ᱦᱩᱭᱩᱜᱼᱟ ᱟᱫᱚ ᱚᱱᱟᱛᱮ ᱤᱧ ᱠᱩᱞᱤ ᱠᱮᱫ ᱢᱮᱭᱟ
ᱚ ᱞᱩᱜᱩ ᱵᱩᱨᱩ ᱪᱟᱞᱟ ᱠᱟᱱᱟ ᱵᱤᱱ
ᱞᱩᱜᱩ ᱵᱩᱨᱩ ᱵᱟᱝ ᱜᱮ ᱵᱟᱟᱹᱞᱤᱧ ᱪᱟᱞᱟᱜ ᱠᱟᱱᱟ
ᱚ
ᱦᱳᱭ ᱡᱮᱢᱚᱱ ᱵᱩᱨᱩ ᱵᱚᱸᱜᱟ ᱪᱟᱵᱟᱭᱱᱟ ᱦᱚᱞᱟ ᱢᱟᱫᱷᱮᱨᱮ ᱪᱟᱞᱟᱭᱱᱟ ᱟᱫᱚ ᱛᱟᱦᱚᱞᱮ ᱧᱮᱞ ᱯᱮ ᱪᱟᱞᱟᱣ ᱞᱮᱱᱟ ᱯᱮ ᱥᱮ ᱪᱮᱫ ᱵᱟᱝᱟ ᱜᱮ
ᱦᱩᱸ
ᱚ ᱟᱪᱪᱷᱟ ᱟᱪᱪᱷᱟ ᱪᱮᱫ ᱠᱚᱵᱤᱱ ᱧᱮᱞ ᱠᱮᱜᱼᱟ ᱚᱸᱰᱮ ᱪᱟᱞᱟᱣ ᱠᱟᱛᱮᱜ ᱟᱨ ᱠᱤ
ᱟᱹᱞᱤᱧ ᱦᱚᱸ ᱵᱟᱝ ᱪᱟᱞᱟ ᱠᱟᱱᱟ ᱞᱤᱧ
ᱟᱪᱪᱷᱟ ᱟᱪᱪᱷᱟ ᱟ ᱢᱤᱫ ᱫᱷᱟᱣ ᱵᱟᱹᱵᱤᱱ ᱪᱟᱞᱟᱣ ᱵᱟᱲᱟ ᱟᱠᱟᱱᱟ ᱚᱱᱠᱟ
ᱵᱟᱝ ᱵᱟᱝ ᱢᱤᱫ ᱫᱷᱟᱣ ᱵᱟᱝ ᱪᱟᱞᱟ ᱵᱟᱲᱟ ᱠᱟᱱᱟ ᱞᱤᱧ
ᱟᱪᱪᱷᱟ ᱛᱟᱞᱦᱮ ᱥᱚᱨᱦᱟᱭ ᱠᱚ ᱵᱟᱦᱟ ᱠᱚ ᱦᱩᱭᱩᱜ ᱛᱟᱯᱮᱭᱟ ᱥᱮ ᱵᱟᱦᱟ ᱢᱟᱜ ᱢᱚᱬᱮ ᱥᱚᱨᱦᱟᱭ ᱛᱟᱯᱚᱨᱮ ᱠᱟᱨᱟᱢ ᱠᱚ ᱦᱩᱭᱩᱜ ᱜᱮᱭᱟ ᱥᱮ
ᱦᱮᱸ ᱦᱳᱭᱳᱜ ᱜᱮᱭᱟ ᱚᱱᱟ ᱠᱚᱫᱚ
ᱟᱪᱪᱷᱟ ᱛᱟᱦᱞᱮ ᱥᱚᱨᱦᱟᱭ ᱫᱚ ᱪᱮᱫ ᱞᱮᱠᱟ ᱯᱮ ᱛᱤᱱᱟᱹᱜ ᱫᱤᱱ ᱯᱮ ᱥᱚᱨᱦᱟᱭᱚᱜ ᱜᱮᱭᱟ ᱟᱯᱮ ᱥᱮᱫ ᱫᱚ
ᱥᱚᱦᱨᱟᱭ ᱟᱞᱮᱫᱚ ᱢᱟᱱᱮ ᱤᱧ ᱫᱚ ᱵᱟᱭᱨᱮ ᱨᱮ ᱵᱟᱡᱟᱨ ᱨᱮ ᱛᱟᱦᱮᱱᱟᱹᱧ ᱯᱟᱲᱟᱜ ᱟᱹᱧ ᱟᱫᱚ ᱟᱛᱳ ᱫᱚ ᱵᱟᱝ ᱪᱟᱞᱟ ᱵᱟᱲᱟ ᱟᱠᱟᱱᱟᱹᱧ ᱟᱞᱮ ᱟᱛᱳ ᱨᱮ ᱵᱟᱦᱟ ᱢᱟᱜ ᱢᱚᱬᱮ ᱨᱮᱫᱚ ᱵᱟᱝ ᱪᱟᱞᱟ ᱵᱟᱲᱟ ᱟᱠᱟᱱᱟᱹᱧ ᱟᱫᱚ ᱚᱱᱟ ᱦᱚᱛᱤᱨ ᱛᱮ ᱤᱧ ᱫᱚ ᱵᱟᱝ ᱵᱟᱲᱟᱭᱟᱹᱧ
ᱚ ᱦᱚᱸ ᱟᱪᱪᱷᱟ ᱟᱪᱪᱷᱟ ᱱᱚᱝᱠᱟ ᱠᱟᱛᱷᱟ ᱢᱟᱱᱮ ᱡᱟᱦᱟᱱᱟᱜ ᱵᱟᱭᱨᱤ ᱠᱚᱨᱮ ᱫᱚ ᱟᱯᱮ ᱪᱟᱞᱟᱜ ᱵᱟᱝ ᱪᱟᱞᱟᱜ ᱜᱮᱭᱟ ᱠᱤ ᱡᱮ ᱦᱮᱸ ᱜᱤ
ᱚᱲᱟᱜ ᱤᱧ ᱫᱚ ᱵᱟᱭᱨᱮ ᱨᱮ ᱯᱟᱲᱦᱟᱜ ᱟᱹᱧ ᱚᱱᱟ ᱦᱚᱛᱮᱡ ᱛᱮ ᱵᱟᱝ ᱪᱟᱞᱟᱜ ᱜᱤᱭᱟᱹᱧ ᱚᱲᱟᱜ ᱠᱚᱫᱚ
ᱚ ᱛᱚᱵᱩ ᱛᱚ ᱡᱮ ᱦᱮᱛᱩ ᱯᱚᱨᱚᱵᱽ ᱠᱟᱱ ᱛᱟᱵᱚᱱᱟ ᱠᱚᱣᱟᱜ ᱟᱨ ᱚᱱᱟ ᱚᱱᱟ ᱯᱚᱨᱚᱵᱽ ᱵᱟᱠᱷᱨᱟ ᱛᱮ
ᱯᱚᱨᱚᱵᱽ ᱫᱚ ᱦᱳᱭᱳᱜ-ᱟ ᱟᱜᱮ ᱚᱞᱚᱜ ᱯᱟᱲᱦᱟᱜ ᱥᱮᱬᱟ ᱞᱮᱱᱠᱷᱟᱱ ᱯᱚᱨᱚᱵᱽ ᱫᱚ ᱯᱚᱨᱮ ᱛᱮᱦᱚ ᱧᱮᱞ ᱜᱟᱱᱚᱜᱼᱟ ᱠᱤᱱᱛᱩ ᱚᱞᱚᱜ ᱯᱟᱲᱦᱟ ᱫᱚ ᱢᱤᱫ ᱫᱷᱟᱣ ᱯᱚᱨᱮ ᱛᱮ ᱠᱤ ᱟᱨᱚ ᱯᱟᱲᱦᱟᱜ ᱜᱟᱱᱚᱜᱼᱟ ᱠᱤ ᱚᱞᱚᱜ ᱯᱟᱲᱦᱟ‌ ᱫᱚ ᱚᱱᱟ ᱫᱚ ᱯᱚᱨᱮ ᱛᱮᱦᱚᱸ ᱧᱮᱞ ᱫᱟᱲᱮᱭᱟᱜ ᱟᱹᱧ
ᱚ ᱚᱱᱟ ᱢᱟ ᱴᱷᱤᱠ ᱠᱟᱛᱷᱟ ᱟᱫᱚ ᱛᱚᱵᱩ ᱛᱚ ᱡᱮ ᱚᱞᱚᱜ ᱯᱟᱲᱦᱟᱣ ᱚᱞᱚᱜ ᱯᱟᱲᱦᱟᱣ ᱥᱟᱶ ᱥᱟᱶᱛᱮ ᱚᱱᱟ ᱦᱚᱸᱛᱚ ᱟᱵᱚ ᱟᱵᱚ ᱫᱚ ᱵᱟᱲᱟᱭ ᱞᱟᱹᱠᱛᱤ ᱠᱟᱱ ᱛᱟᱵᱚᱱᱟ ᱥᱮ ᱟᱵᱚᱣᱟᱜ ᱠᱟᱱᱟ ᱡᱮ ᱦᱮᱛᱩ ᱟᱨ ᱡᱩᱫᱤ ᱱᱤᱛᱚᱜ ᱠᱷᱚᱱᱟᱜ ᱵᱟᱢ ᱥᱮᱬᱟ ᱠᱟᱜᱼᱟ ᱯᱚᱨᱮ ᱫᱚ ᱪᱤᱠᱟᱹᱛᱮᱢ ᱥᱮᱬᱟᱭᱟ ᱚᱱᱟ ᱠᱚᱫᱚ
ᱟᱫᱚ ᱤᱧ ᱫᱚ ᱚᱲᱟᱜ ᱦᱚᱲᱜᱮ ᱟᱭᱩ ᱵᱟᱵᱟ ᱜᱮ ᱵᱟᱨᱚᱱᱤᱧᱟᱹ ᱠᱤᱱ ᱡᱮ ᱟᱞᱚ ᱡᱚ ᱟᱢ ᱧᱮᱞ ᱜᱮᱭᱟᱢ ᱛᱚ ᱮᱠᱷᱚᱱᱚ ᱧᱮᱞ ᱨᱮᱱᱟᱜ ᱵᱚᱭᱮᱥ ᱫᱚ ᱢᱮᱱᱟᱜ ᱛᱟᱢ ᱜᱮᱭᱟ
ᱚᱻ ᱟᱨ ᱱᱚᱝᱠᱟ ᱡᱮ ᱦᱩᱸ ᱟᱪᱪᱷᱟ ᱟᱪᱪᱷᱟ
ᱞᱟᱹᱭ ᱟᱠᱤᱱ ᱡᱮ ᱵᱷᱟᱞᱮ ᱴᱷᱤᱠ ᱛᱮ ᱯᱟᱲᱦᱟᱜ ᱢᱮ
ᱚᱻ ᱦᱮᱸ ᱚᱱᱟ ᱠᱟᱛᱷᱟ ᱫᱚ ᱚᱱᱟ ᱟᱭᱳ-ᱵᱟᱵᱟ ᱠᱚ ᱞᱟᱹᱭ ᱜᱮᱭᱟ ᱡᱮ ᱵᱷᱟᱜᱤ ᱴᱷᱤᱠ ᱯᱟᱲᱦᱟᱜ ᱟᱫᱚ ᱛᱚᱵᱩ ᱛᱚ ᱡᱮ ᱟᱦᱟ ᱵᱟᱢ ᱧᱮᱞ ᱠᱟᱭ ᱴᱷᱤᱠ ᱜᱮᱭᱟ ᱟᱫᱚ ᱚᱱᱠᱟ ᱠᱟᱛᱷᱟ ᱠᱚ ᱵᱟᱢ ᱟᱸᱡᱚᱢ ᱫᱟᱲᱮᱭᱟᱜ ᱡᱮ ᱱᱩᱱᱟᱹᱜ ᱦᱩᱭᱩᱜ ᱜᱮᱭᱟ ᱟᱞᱮ ᱥᱮᱫ ᱫᱚ
ᱮᱫᱚ ᱤᱧ ᱫᱚ ᱦᱩᱞ ᱢᱟᱦᱟ ᱤᱭᱟᱹ ᱢᱟᱞᱮ ᱛᱤᱥ ᱵᱟᱦᱟ ᱟᱠᱚ ᱥᱚᱨᱦᱟᱭ ᱟᱠᱚ ᱤᱧ ᱫᱚ ᱚᱱᱟᱜᱮ ᱵᱟᱢ ᱢᱤᱛᱟᱹᱧᱟ ᱠᱚ ᱚᱲᱟᱜ ᱨᱮ ᱢᱤᱫ ᱛᱤᱧ ᱢᱮᱱ ᱢᱟᱱᱮ ᱜᱮ ᱤᱧ ᱫᱚ ᱪᱟᱞᱟᱜ ᱜᱤᱭᱟᱹᱧ ᱚᱲᱟᱜ ᱫᱚ ᱟᱫᱚ ᱠᱤᱱᱛᱩ ᱟᱫᱚ ᱚᱱᱟ ᱦᱟᱹᱛᱤᱨ ᱛᱮ ᱵᱟᱝ ᱢᱤᱛᱟᱹᱧ ᱜᱮᱭᱟ ᱠᱚ ᱡᱮ ᱛᱤᱥ ᱠᱟᱱᱟ ᱛᱤᱥ ᱵᱟᱝ ᱠᱟᱱᱟ
ᱚᱻ ᱟᱪᱪᱷᱟ ᱟᱪᱪᱷᱟ
ᱪᱟᱞᱟᱜ ᱛᱚ ᱥᱟᱱᱟᱱ ᱱᱤᱭᱟ ᱛᱚ
ᱦᱳᱭ ᱦᱳᱭ ᱟᱨ ᱛᱟᱦᱚᱞᱮ ᱱᱚᱝᱠᱟ ᱪᱮᱫ ᱦᱚᱸ ᱵᱟᱝ ᱪᱮᱫ ᱦᱚᱸ ᱵᱟᱝ ᱜᱮᱢ ᱧᱮᱞ ᱠᱟᱜ-ᱟ ᱥᱮ ᱪᱮᱫ
ᱧᱮᱞ ᱫᱚ ᱦᱟᱱᱮ ᱠᱟᱹᱴᱤᱡ ᱨᱮ ᱧᱮᱞ ᱞᱤᱫᱟᱹᱧ ᱵᱟᱹᱪᱩᱜ ᱟᱹᱰᱤ ᱵᱟᱪᱪᱟᱨᱮ᱾
ᱟᱪᱪᱷᱟ᱾ ᱚᱻ ᱟᱨ ᱛᱟᱦᱞᱮ ᱚᱞᱚᱜ ᱯᱟᱲᱦᱟᱜ ᱫᱚ ᱛᱤᱱᱟᱹᱜ ᱥᱟᱺᱜᱤᱧ
ᱠᱚᱞᱮᱡᱽ ᱨᱮ ᱯᱟᱲᱦᱟᱜ ᱠᱟᱱᱟᱹᱧ
ᱟᱪᱪᱷᱟ ᱱᱟᱯᱟᱭ ᱜᱮ ᱱᱟᱯᱟᱭ ᱛᱮᱜᱮ ᱯᱟᱲᱦᱟᱜ ᱢᱮ ᱦᱳᱭ ᱟᱹᱞᱤᱧ ᱫᱚᱞᱤᱧ ᱵᱟᱹᱜᱤᱭ ᱟᱠᱟᱫᱟ
ᱚᱻ
ᱟᱯᱮ ᱥᱮᱫ ᱥᱚᱵᱽᱡᱤ ᱠᱚ ᱪᱮᱫ ᱪᱟᱥ ᱜᱮᱭᱟ ᱠᱚ ᱵᱤᱥᱤ ᱥᱚᱵᱽᱡᱤ ᱠᱚ
ᱟᱞᱮ ᱥᱮᱫ ᱫᱚ ᱥᱟᱱᱟᱢ ᱞᱮᱠᱟᱱᱟᱜ ᱜᱮᱠᱚ ᱪᱟᱥ ᱜᱮᱭᱟ ᱥᱟᱱᱟᱢ ᱞᱮᱠᱟᱱᱟᱜ ᱥᱚᱵᱽᱡᱤ ᱜᱮ᱾
ᱦᱮᱸ
ᱦᱮᱸ ᱛᱟᱦᱟᱞᱮ ᱟᱯᱮᱥᱮᱫ ᱟᱯᱮᱥᱮᱫ ᱫᱚ ᱪᱮᱫ ᱠᱚᱠᱚ ᱪᱟᱥᱟ?
ᱟᱞᱮ ᱥᱮᱫ ᱫᱚ ᱟᱹᱞᱩ ᱵᱤᱞᱟᱹᱛᱤ ᱛᱟᱯᱚᱨᱮ ᱵᱮᱜᱩᱱ ᱵᱤᱞᱟᱹ ᱤᱭᱟᱹ ᱠᱚ ᱵᱮᱜᱩᱱ ᱤᱭᱟᱹ ᱠᱚ ᱵᱷᱚᱨ ᱵᱷᱚᱨ ᱵᱷᱚᱨᱵᱚᱴᱤ ᱵᱷᱮᱱ ᱵᱷᱮᱱᱰᱤ ᱵᱤᱵᱷᱤᱱᱱᱚ ᱨᱚᱠᱚᱢᱟᱜ ᱥᱚᱵᱽᱡᱤ ᱠᱚ ᱪᱟᱥ ᱜᱮᱭᱟ ᱠᱚ ᱟᱞᱮ ᱥᱮᱫ ᱫᱚ᱾ ᱟᱞᱮ ᱥᱮᱫ ᱫᱚ ᱩᱱᱟᱹᱜ ᱫᱟᱜ ᱟᱞᱮ ᱥᱮᱫ ᱫᱚ ᱩᱱᱟᱹᱜ ᱫᱟᱜ ᱨᱮᱱᱟᱜ ᱥᱚᱝᱠᱚᱴ ᱵᱟᱹᱱᱩᱜ ᱟᱥᱮ ᱚᱱᱟ ᱠᱷᱟᱹᱛᱤᱨ ᱛᱮ ᱪᱟᱥ ᱠᱟᱜ-ᱟ ᱠᱚ ᱟᱹᱰᱤ ᱰᱷᱮᱨ ᱰᱷᱮᱨᱜᱤ
ᱟᱪᱪᱷᱟ ᱟᱪᱪᱷᱟ ᱟᱰᱤ ᱱᱟᱯᱟᱭ ᱟᱫᱚ ᱢᱟᱱᱮ ᱚᱱᱠᱟ ᱥᱚᱵᱽᱡᱤ ᱠᱚ ᱟᱯᱮ ᱯᱮ ᱨᱚᱦᱚᱭ ᱜᱮᱭᱟ ᱥᱮ ᱵᱟᱝ ᱟᱯᱮ ᱟᱯᱮ ᱱᱤᱡᱮ ᱚᱲᱟᱜ ᱨᱮ
ᱦᱮᱸ ᱟᱞᱮ ᱦᱚᱸ ᱨᱚᱦᱚᱭ ᱜᱮᱭᱟ ᱞᱮ ᱟᱹᱞᱩ ᱠᱚ ᱛᱟᱯᱚᱨᱮ ᱡᱚᱢ ᱞᱟᱹᱜᱤᱫ ᱠᱚ ᱟᱲᱟᱜ ᱠᱚ ᱵᱤᱞᱟᱹᱛᱤ ᱠᱚ ᱡᱚᱢ ᱞᱟᱹᱜᱤᱫ ᱫᱚ
ᱟᱪᱪᱷᱟ ᱟᱪᱪᱷᱟ ᱛᱟᱦᱚᱞᱮ ᱚᱱᱠᱟ ᱟᱢ ᱨᱚᱦᱚᱭ ᱢᱟᱱᱮ ᱟᱵᱤᱱ ᱫᱚ ᱨᱚᱦᱚᱭ ᱵᱟᱲᱟ ᱵᱤᱱ ᱪᱟᱞᱟᱣ ᱵᱟᱲᱟ ᱟᱠᱟᱱᱟ ᱥᱮ ᱵᱟᱝ
ᱦᱮᱸ ᱪᱟᱞᱟᱣ ᱫᱚ ᱪᱟᱞᱟᱣ ᱵᱟᱲᱟ ᱠᱟᱱᱟ ᱞᱤᱧ ᱡᱚᱠᱷᱚᱱ ᱢᱟᱱᱮ ᱚᱲᱟᱜ ᱚᱲᱟᱜ ᱛᱚ ᱢᱤᱫᱴᱟᱝ ᱴᱟᱱ ᱢᱮᱱᱟᱜ-ᱟ ᱚᱲᱟᱜ ᱨᱮᱛᱚ ᱢᱤᱫ ᱫᱤᱱ ᱦᱤᱡᱩᱜ ᱦᱩᱭᱩᱜ-ᱟ ᱚᱲᱟᱜ ᱨᱮᱫᱚ
ᱟᱛᱚ ᱚᱸᱰᱮ ᱜᱮ ᱡᱚᱱᱢᱚᱥᱛᱷᱟᱱ ᱛᱤᱧ ᱟᱫᱚ ᱚᱲᱟᱜ ᱚᱲᱟᱜ ᱨᱮᱱᱟᱜ ᱠᱟᱛᱷᱟ ᱛᱚ ᱢᱚᱱᱮ ᱦᱤᱡᱩᱜ ᱛᱤᱧᱟ ᱟᱫᱚ ᱪᱟᱞᱟᱜ ᱜᱤᱭᱟᱹᱧ ᱢᱟᱡᱷᱮ ᱢᱚᱫᱽᱫᱷᱮ
ᱟᱪᱪᱷᱟ ᱟᱪᱪᱷᱟ ᱦᱮ ᱱᱟᱯᱟᱭ ᱛᱟᱯᱚᱨᱮ ᱚᱠᱟ ᱟᱞᱩ ᱢᱟ ᱪᱮᱫ ᱞᱮᱠᱟ ᱠᱟᱛᱮ ᱠᱚ ᱨᱚᱦᱚᱭᱟ ᱠᱟᱹᱴᱤᱡ ᱞᱟᱹᱭ ᱵᱤᱱ ᱥᱮ?
ᱟᱹᱞᱩ ᱫᱚ ᱯᱳᱭᱞᱳ ᱜᱮᱫ ᱟᱠᱚ ᱛᱟᱯᱚᱨᱮ ᱥᱤ ᱥᱤ ᱤᱭᱟᱹᱭᱟᱠᱚ ᱛᱟᱯᱚᱨᱮ ᱟᱫᱚ ᱞᱟᱹᱭᱤᱱ ᱴᱟᱱᱟᱭᱟᱠᱚ ᱢᱤᱫᱴᱟᱝ ᱢᱚᱴᱚᱨ ᱪᱮᱫᱠᱟ ᱵᱟᱝ ᱫᱟ ᱫᱟᱜ ᱤᱫᱤᱭᱟᱠᱚ ᱚᱱᱠᱟ ᱫᱟᱜ ᱤᱫᱤᱭᱟᱠᱚ ᱟᱨ ᱨᱚᱦᱚᱭ ᱫᱤ ᱚᱱᱠᱟ ᱨᱚᱦᱚᱭ ᱤᱫᱤᱭᱟᱠᱚ ᱟᱨ ᱤᱭᱟᱹ ᱠᱚ ᱧᱟᱢᱚᱜᱼᱟ, ᱚᱱᱮ ᱱᱟᱦᱮᱞ ᱞᱮᱠᱟᱱᱟᱜ ᱚᱱᱟ ᱛᱮ ᱚᱨ ᱞᱮᱱᱠᱷᱟᱱ ᱜᱮ ᱟᱹᱞᱩ ᱠᱚ ᱟᱡ ᱛᱮᱜᱮ ᱢᱟᱱᱮ ᱡᱟᱠᱟᱜᱼᱟ᱾
ᱚᱸᱻ ᱦᱸᱻ᱾ ᱟᱞᱮ ᱥᱮᱫ ᱢᱟ ᱵᱟᱠᱚ ᱨᱚᱦᱚᱭ ᱜᱮᱭᱟ ᱟᱫᱚ ᱚᱱᱟᱛᱮ ᱵᱟᱝᱞᱤᱧ ᱵᱟᱲᱟᱭ ᱜᱮᱭᱟ ᱚᱱᱟ ᱛᱮᱞᱤᱧ ᱠᱩᱞᱤᱭᱮᱵᱤᱱ ᱠᱟᱱᱟ ᱟᱨᱠᱤ᱾
ᱚᱳ ᱛᱟᱦᱚᱞᱮ ᱪᱮᱫ ᱟᱯᱮ ᱥᱮᱫ ᱪᱟᱥ ᱜᱮᱭᱟ ᱠᱚ ᱢᱟᱱᱮ ᱮᱢᱱᱤ ᱥᱚᱵᱽᱡᱤ ᱠᱚ ᱡᱚᱢ ᱡᱤᱱᱤᱥ
ᱮᱢᱱᱤ ᱥᱚᱵᱽᱡᱤ ᱠᱚ ᱚᱱᱮ ᱵᱟᱫᱟᱢ ᱠᱚ ᱪᱟᱥᱟ ᱟᱞᱮᱥᱮᱫ ᱫᱚ ᱡᱟᱹᱥᱛᱤ᱾
ᱦᱳᱭ ᱦᱳᱭ ᱵᱟᱫᱟᱢ ᱟᱞᱮ ᱦᱚ ᱱᱤᱭᱟᱹ ᱵᱟᱨ ᱫᱚ ᱵᱟᱫᱟᱢ ᱪᱟᱥ ᱞᱮᱫᱟᱞᱮ᱾
ᱚ ᱦᱚᱸ ᱦᱳᱭ ᱟᱨ ᱛᱟᱯᱚᱨᱮ ᱚᱱᱠᱟ ᱫᱟᱜ ᱛᱚ ᱵᱟᱹᱱᱩᱜᱼᱟ ᱟᱞᱮᱥᱮᱫ ᱫᱚ ᱟᱫᱚ ᱮ ᱠᱟᱨᱚᱱ ᱱᱚᱛᱮ ᱟᱹᱞᱩ ᱨᱮᱢᱟ ᱫᱚᱢᱮ ᱫᱟᱜ ᱞᱟᱜᱟᱜᱼᱟ, ᱥᱮ ᱟᱫᱚ ᱛᱟᱦᱚᱞᱮ ᱚᱱᱟᱛᱮ ᱵᱟᱠᱚ ᱪᱟᱥ ᱜᱮᱭᱟ ᱟᱞᱮ ᱥᱮᱫ ᱫᱚ᱾ ᱟᱹᱞᱩ ᱫᱚ᱾ ᱦᱩ ᱟᱨ ᱢᱟᱱᱮ ᱮᱴᱟᱜ ᱥᱚ ᱥᱚᱵᱡᱤ ᱠᱚ ᱡᱮᱢᱚᱱ ᱛᱟᱦᱮᱸᱱᱟ ᱚᱱᱟ ᱫᱚ, ᱜᱟᱰᱟ ᱫᱟᱜ ᱜᱟᱰᱟ ᱦᱮᱱᱟᱜ ᱛᱟᱞᱮᱭᱟ ᱛᱚ ᱜᱟᱰᱟ ᱫᱟᱜ ᱛᱮᱜᱮ ᱚᱱᱟ ᱫᱚ ᱦᱩᱭᱩᱜ ᱛᱟᱞᱮᱭᱟ ᱢᱟᱱᱮ ᱚᱲᱟᱜ ᱨᱮ ᱡᱚᱢ ᱞᱟᱹᱜᱤᱫ ᱞᱮ ᱨᱚᱦᱚᱭᱟᱛᱚ ᱥᱩᱫᱩ᱾
ᱦᱩᱸᱻ ᱦᱩᱸᱻ ᱟᱨ ᱤᱭᱟᱹ ᱦᱩᱞ ᱢᱟᱦᱟ ᱫᱚ ᱪᱮᱫᱠᱟ ᱯᱟᱞᱚᱱ ᱠᱮᱫᱟ ᱯᱮ?
ᱵᱷᱟᱜᱤ ᱜᱮ ᱟᱹᱰᱤ ᱡᱟᱠ ᱡᱚᱢᱚᱠ ᱟᱹᱰᱤ ᱡᱟᱠ ᱡᱚᱢᱚᱠ ᱦᱩᱭᱮᱱ ᱛᱟᱞᱮᱭᱟ᱾ ᱟᱹᱰᱤ ᱠᱤᱪᱷᱩ ᱯᱨᱳᱜᱨᱟᱢ ᱛᱟᱦᱮᱸ ᱞᱮᱱᱟ᱾
ᱚᱻ᱾
ᱟᱯᱮ ᱫᱚ?
ᱟᱞᱮ ᱫᱚ ᱟᱞᱮ ᱥᱮᱫ ᱦᱚᱸ ᱵᱷᱟᱞᱮᱜ ᱜᱮ ᱦᱩᱭᱱᱟ ᱴᱟᱢᱟᱠ ᱛᱩᱢᱫᱟᱜ ᱛᱮ ᱟᱨ ᱮᱱᱮᱡ ᱟᱛᱮ ᱯᱟᱛᱟ ᱠᱚ ᱮᱱᱮᱡ ᱠᱮᱫᱟ ᱠᱚ ᱟᱨ ᱩᱱᱟᱹᱜ ᱫᱚ ᱟᱞᱮ ᱫᱚ ᱯᱷᱟᱱᱥᱮᱱ ᱠᱚᱫᱚ ᱢᱟᱱᱮ ᱵᱟᱸᱫᱷᱚ ᱠᱟᱫᱟᱞᱮ ᱚᱨᱜᱮᱥᱴᱟᱨ ᱠᱚᱫᱚ ᱚᱱᱟ ᱴᱟᱢᱟᱠ ᱛᱩᱢᱫᱟᱜ ᱛᱮᱜᱮ ᱟᱞᱮ ᱫᱚ ᱨᱟᱹᱥᱠᱟᱹ ᱠᱟᱫᱟᱞᱮ᱾
ᱚ ᱦᱮᱸ ᱟᱪᱪᱷᱟᱻ ᱟᱪᱪᱷᱟᱻ᱾ ᱚᱱᱠᱟ ᱟᱞᱮ ᱫᱚ ᱚᱱᱠᱟᱱᱟᱜ ᱯᱷᱟᱱᱥᱮᱱ ᱫᱚ ᱵᱟᱝ ᱢᱟᱱᱮ ᱟᱞᱮ ᱫᱚ ᱯᱨᱳᱜᱨᱟᱢ ᱵᱚᱞᱛᱮ ᱱᱚᱝᱠᱟᱞᱮ ᱫᱚᱦᱚ ᱞᱮᱫᱟ ᱡᱮᱢᱚᱱ ᱠᱷᱮᱞ ᱠᱚ ᱫᱚᱦᱚ ᱞᱮᱫᱟᱞᱮ ᱛᱟᱨᱯᱚᱨᱮ ᱚᱱᱠᱟ ᱵᱚᱡᱷᱟ ᱛᱩᱧ ᱠᱚ ᱛᱟᱦᱮᱸ ᱠᱟᱱᱟ ᱚᱱᱟ ᱠᱚ ᱚᱱᱠᱟᱱᱟᱜ ᱯᱨᱳᱜᱨᱟᱢ ᱞᱮ ᱫᱚᱦᱚ ᱞᱮᱫᱟ᱾ ᱛᱟᱯᱚᱨᱮ ᱚᱨᱜᱮᱥᱴᱟᱨ ᱠᱚᱫᱚ ᱵᱟᱝᱞᱮ ᱫᱚᱦᱚᱭ ᱜᱮᱭᱟ ᱚᱨᱜᱮᱥᱴᱟᱨ ᱫᱚ ᱟᱨ ᱵᱟᱝᱠᱚ ᱩᱪᱤᱛ ᱠᱟᱱᱟ ᱚᱱᱟ ᱨᱮᱫᱚ
ᱴᱷᱤᱠ ᱴᱷᱤᱠ ᱴᱷᱤᱠ
ᱦᱩᱸ ᱟᱪᱪᱷᱟ ᱛᱚᱵᱮ ᱴᱟᱭᱤᱢ ᱠᱚᱢᱟ ᱦᱳᱭᱦᱮᱡᱮᱲᱟ ᱴᱷᱤᱠᱜᱮᱭᱟ ᱛᱚᱵᱮ ᱱᱚᱝᱠᱟ ᱜᱮ ᱨᱚᱯᱚᱲ ᱦᱩᱭᱩᱜ ᱠᱟᱱᱟ᱾
ᱦᱮᱸ ᱚᱠᱛᱚ ᱦᱚ ᱵᱤᱞᱚᱢ ᱦᱮᱡ ᱱᱟ, ᱟᱫᱚ ᱟᱹᱭᱩᱵ ᱵᱮᱲᱟ ᱡᱚᱫᱤ ᱯᱷᱤᱨᱤ ᱛᱮᱦᱮᱱᱟᱢ ᱯᱷᱳᱱ ᱟᱹᱧᱢᱮ᱾
ᱦᱳᱭ ᱦᱳᱭ ᱴᱷᱤᱠ ᱜᱮᱭᱟ᱾
ᱦᱸ ᱥᱟᱛᱴᱟ ᱯᱚᱨᱮ ᱯᱷᱤᱨᱤ ᱛᱟᱦᱮᱱᱟᱢ ᱛᱚ?